ᱟᱸᱡᱚᱢ ᱫᱟᱲᱮᱜ ᱠᱟᱱᱟ ᱵᱮᱱ ᱜᱚᱝᱠᱮ? ᱟᱪᱪᱷᱟ ᱜᱚᱝᱠᱮ ᱨᱚᱲ ᱟᱸᱡᱚᱢᱚᱜ ᱠᱟᱱᱟ ᱥᱮ ᱵᱟᱝ?
ᱡᱚᱸᱦᱟᱨ ᱡᱚᱸᱦᱟᱨ᱾ ᱟᱪᱪᱷᱟ ᱨᱚᱲ ᱠᱚ ᱢᱚᱸᱡᱽ ᱜᱮ ᱟᱸᱡᱚᱢᱚᱜ ᱠᱟᱱᱟ ᱛᱚ?
ᱨᱚᱲ ᱵᱤᱱ ᱟᱸᱡᱚᱢ ᱫᱟ ᱥᱮ ᱵᱟᱝ ᱞᱟᱹᱭ ᱵᱤ?
ᱟᱪᱪᱷᱟ ᱟᱹᱞᱤᱧ ᱫᱚᱞᱤᱧ ᱟᱸᱡᱚᱢᱮᱫ ᱜᱮᱭᱟ ᱟᱵᱮᱱ ᱵᱮᱱ ᱟᱸᱡᱚᱢ ᱫᱟ ᱥᱮ ᱵᱟᱝ? ᱟᱵᱮᱱ ᱨᱚᱲ ᱵᱮᱱ ᱟᱸᱡᱚᱢ ᱫᱟ ᱥᱮ ᱵᱟᱝ?
ᱟᱹᱞᱤᱧ ᱫᱚ ᱪᱮᱫ ᱦᱚᱸ ᱟᱸᱡᱚᱢ ᱫᱟ᱾
ᱟᱪᱪᱷᱟ ᱟᱹᱞᱤᱧ ᱟᱹᱞᱤᱧ ᱫᱚᱞᱤᱧ ᱟᱸᱡᱚᱢᱮᱫ ᱛᱟᱦᱮᱸ᱾
ᱚ ᱟᱸᱡᱚᱢᱮᱫ ᱛᱟᱦᱮᱸᱜ ᱵᱤᱱ? ᱟᱹᱞᱤᱧ ᱜᱮᱛᱚ ᱵᱟᱹᱞᱤᱧ ᱟᱸᱡᱚᱢᱮᱫ ᱛᱟᱦᱤᱸᱜ ᱦᱳᱛᱚᱜ ᱫᱚᱞᱤᱧ ᱟᱸᱡᱚᱢ ᱫᱟ᱾
ᱛᱷᱚᱲᱟ ᱰᱤᱥᱴᱟᱯᱚᱜ ᱠᱟᱱ ᱛᱟᱦᱮᱸᱱᱟ᱾
ᱦᱮᱸ ᱴᱟᱯᱚᱜ ᱠᱟᱱᱟ, ᱦᱩᱸ᱾
ᱦᱳᱭ ᱛᱷᱚᱲᱟ ᱜᱟᱱ᱾ ᱯᱮ ᱨᱚᱲᱮᱫ ᱠᱟᱱᱟ᱾
ᱦᱩᱸ ᱟᱫᱚ
ᱱᱟᱯᱟᱭ ᱵᱟᱲᱟ ᱜᱮᱭᱟ ᱵᱮᱱ?
ᱰᱤᱥᱴᱟᱯᱚᱜ ᱞᱟᱹᱭ ᱵᱮᱱ, ᱪᱮᱫ ᱮᱢ ᱞᱟᱹᱭ ᱫᱟ?
ᱢᱮᱱ ᱫᱟᱞᱤᱧ ᱱᱟᱯᱟᱭ ᱵᱟᱲᱟ ᱜᱮᱭᱟᱵᱮᱱ ᱜᱚᱢᱠᱮ?
ᱦᱮᱸ ᱱᱟᱯᱟᱭ ᱜᱮ᱾ ᱟᱹᱰᱤ ᱱᱟᱯᱟᱭ ᱜᱮ ᱦᱤᱛᱳᱜ ᱫᱚ᱾
ᱟᱪᱪᱷᱟ᱾
ᱚᱸ᱾
ᱦᱳᱭ ᱟᱫᱚ ᱦᱮᱸ ᱢᱟ ᱥᱮ ᱞᱟᱹᱭᱵᱮᱱ ᱪᱮᱫ ᱠᱚ ᱥᱟᱮᱛᱟᱢ ᱪᱮᱛᱟᱱ ᱞᱟᱝ ᱨᱚᱯᱚᱲ ᱠᱚᱜᱼᱟ?
ᱟᱢ ᱜᱮ ᱞᱟᱹᱭ ᱛᱟᱞᱟᱝ ᱢᱮ ᱢᱟ᱾ ᱪᱮᱫ ᱛᱮᱞᱟᱝ ᱨᱚᱯᱚᱲᱟ?
ᱦᱳᱭ ᱟᱫᱚ, ᱱᱤᱭᱟᱹ ᱯᱚᱨᱚᱵᱽ ᱯᱩᱱᱟᱹᱭ ᱤᱫᱤ ᱠᱟᱛᱮᱜ ᱞᱟᱝ ᱨᱚᱯᱚᱲᱟ᱾
ᱜᱟᱱᱚᱜᱼᱟ᱾
ᱚ ᱟᱪᱪᱷᱟ ᱢᱟ ᱞᱟᱹᱭ ᱛᱟᱞᱟᱝ ᱢᱮ, ᱦᱮᱸ ᱜᱟᱱᱚᱜᱼᱟ᱾
ᱦᱳᱭ ᱟᱫᱚ ᱱᱟᱦᱟᱜ ᱱᱚᱜᱼᱚᱭ ᱡᱟᱦᱟᱸ ᱞᱮᱠᱟ ᱟᱵᱚᱣᱟᱜ ᱯᱚᱨᱚᱵᱽ ᱯᱩᱱᱟᱹᱭ ᱠᱚ, ᱦᱮᱸ ᱟᱯᱮ ᱥᱮᱫ ᱫᱚ ᱦᱩᱭᱩᱜᱼᱟ ᱥᱮ ᱵᱟᱝ ᱜᱚᱝᱠᱮ?
ᱯᱚᱨᱚᱵᱽ ᱫᱚ ᱦᱤᱛᱚᱜ ᱫᱚ ᱵᱟᱝ ᱦᱩᱭᱩᱜᱼᱟ ᱟᱞᱮ ᱥᱮᱫ ᱫᱚ᱾ ᱞᱟᱹᱭ ᱫᱟᱹᱧ ᱟᱞᱮ ᱥᱮᱫ ᱫᱚ ᱦᱤᱸᱛᱳᱜ ᱫᱚ ᱵᱟᱝ ᱦᱩᱭᱩᱜᱼᱟ ᱟᱨᱠᱤ, ᱟᱨ ᱦᱩᱭ ᱫᱚ ᱵᱚᱞᱛᱮ ᱦᱟᱱᱮ ᱢᱟᱜᱽ ᱵᱚᱸᱜᱟ ᱠᱷᱚᱱ ᱯᱚᱨᱚᱵᱽ ᱠᱚ ᱦᱩᱭᱩᱜᱼᱟ ᱟᱞᱮ ᱥᱮᱫ᱾ ᱠᱚ ᱫᱚ ᱵᱟᱞᱮ ᱫᱚᱦᱚ ᱠᱟᱫᱟ, ᱱᱚᱝᱠᱟᱱ ᱥᱚᱢᱚᱭ ᱨᱮᱫᱚ, ᱠᱟᱹᱢᱤ ᱫᱤᱱ ᱠᱚᱨᱮ ᱫᱚ᱾
ᱟᱪᱪᱷᱟ ᱜᱚᱝᱠᱮ᱾
ᱚᱱᱛᱮ ᱛᱟᱦᱚᱞᱮ ᱦᱩᱭᱩᱜ ᱠᱟᱱᱟ ᱥᱮ ᱪᱮᱫ ᱟᱯᱮ ᱥᱮᱫ?
ᱵᱟᱝᱟ ᱟᱞᱮ ᱥᱮᱫ ᱫᱚ ᱵᱟᱝ ᱦᱩᱭᱩᱜ ᱠᱟᱱᱟ ᱟᱫᱚ ᱢᱟᱱᱮ ᱚᱱᱛᱮ ᱫᱚ ᱪᱮᱫ ᱪᱮᱫ ᱠᱚ ᱯᱚᱨᱚᱵᱽ ᱯᱮ ᱢᱟᱱᱟᱣ ᱛᱟᱵᱚᱱᱟ? ᱟᱯᱮ ᱥᱮᱫ ᱫᱚ ᱪᱮᱫ ᱠᱚ ᱯᱚᱨᱚᱵᱽ ᱯᱮ ᱢᱟᱱᱟᱣ ᱛᱟᱵᱚᱱᱟ ᱦᱟᱸᱜ?
ᱡᱟᱦᱟᱸ ᱢᱮᱱᱟᱜ ᱛᱟᱵᱚ᱾
ᱢᱟᱱᱮ ᱪᱮᱫᱠᱟᱱ ᱯᱚᱨᱚᱵᱽ ᱮᱢ ᱞᱟᱹᱭ ᱫᱟ? ᱦᱟᱱᱮ ᱦᱟᱱᱛᱮ ᱫᱚᱢᱮᱞ ᱫᱚᱢᱮᱞ ᱵᱚᱱ ᱪᱟᱜ ᱫᱚ ᱴᱟᱢᱟᱠ ᱛᱩᱢᱫᱟᱜ ᱟᱛᱮᱫ ᱚᱱᱠᱟᱱ ᱯᱚᱨᱚᱵᱽ ᱥᱮ ᱟᱵᱚᱣᱟᱜ ᱡᱟᱦᱟᱸ ᱤᱭᱟᱹ ᱨᱮ ᱢᱮᱱᱟᱜ ᱛᱟᱵᱚᱱᱟ ᱥᱮᱨᱣᱟ ᱨᱮ ᱚᱱᱠᱟᱱ ᱯᱚᱨᱚᱵᱽ?
ᱦᱳᱭ ᱡᱟᱦᱟᱸ ᱟᱵᱚᱣᱟᱜ ᱢᱮᱱᱟᱜ ᱛᱟᱵᱚᱱᱟ ᱡᱟᱦᱟᱸᱮ ᱞᱮᱠᱟ ᱵᱟᱦᱟ ᱥᱚᱨᱦᱟᱭ, ᱫᱟᱸᱥᱟᱭ, ᱠᱟᱨᱟᱢ ᱦᱚᱸᱜᱼᱚ ᱱᱟ ᱠᱚ᱾
ᱦᱳᱭ ᱢᱟᱱᱟᱣ ᱜᱮᱭᱟᱞᱮ ᱥᱚᱦᱨᱟᱭ ᱫᱟᱸᱥᱟᱭ ᱞᱮ ᱢᱟᱱᱟᱣ ᱜᱮᱭᱟ, ᱚᱱᱟ ᱠᱚ ᱞᱮ ᱢᱟᱱᱟᱣᱟ ᱟᱢᱵᱟᱵᱚᱛᱤ ᱠᱚ, ᱚᱱᱟ ᱚᱱᱟ ᱠᱚ ᱵᱷᱟᱹᱜᱮ ᱞᱮᱠᱟ ᱥᱟᱠᱨᱟᱛ ᱟᱨ ᱥᱟᱠᱨᱟᱛ, ᱨᱩᱸᱰᱟᱹ᱾
ᱟᱪᱪᱷᱟ᱾
ᱚᱱᱟ ᱠᱚ᱾
ᱟᱫᱚ ᱚᱠᱟ ᱪᱟᱸᱫᱳ ᱨᱮ ᱱᱟᱦᱟᱜ ᱟᱯᱮ ᱥᱮᱫ ᱫᱚ ᱵᱟᱦᱟ ᱫᱚᱯᱮ ᱢᱟᱱᱟᱣ ᱛᱟᱵᱚᱱᱟ ᱜᱚᱝᱠᱮ?
ᱚᱠᱟ ᱪᱟᱸᱫᱚ ᱪᱮᱫ ᱞᱮ ᱢᱟᱱᱟᱣᱟ?
ᱵᱟᱦᱟ ᱫᱚ ᱚᱠᱟ ᱪᱟᱸᱫᱚ ᱨᱮᱯᱮ ᱢᱟᱱᱟᱣ ᱛᱟᱵᱚᱱᱟ ᱟᱯᱮ ᱥᱮᱫ ᱫᱚ ᱱᱟᱦᱟᱜ?
ᱚᱠᱟ ᱪᱟᱸᱫᱚ ᱨᱮ ᱞᱮ ᱢᱟᱱᱟᱣᱟ? ᱚ ᱟᱫᱚ ᱵᱟᱦᱟ ᱛᱚ ᱡᱷᱚ ᱡᱷᱚᱛᱚ ᱜᱮᱛᱚ ᱢᱟᱱᱟᱣ ᱟᱵᱚᱱ ᱟᱫᱚ ᱡᱟᱸᱦᱮᱨ ᱨᱮᱵᱚᱱ ᱢᱟᱱᱟᱣᱟ᱾ ᱟᱫᱚ ᱟᱯᱮ ᱫᱚ ᱚᱠᱟ ᱨᱮ ᱯᱮ ᱢᱟᱱᱟᱣᱟ ᱛᱮ, ᱪᱮᱫ ᱪᱟᱸᱫᱚ ᱨᱮ ᱟᱯᱮ?
ᱦᱳᱭ ᱟᱞᱮ ᱥᱮᱫ ᱫᱚ ᱱᱟᱦᱟᱜ ᱩᱸ᱾ ᱯᱷᱟᱹᱜᱩᱱ ᱢᱩᱞᱩᱜ ᱢᱚᱬᱮ ᱢᱟᱦᱟ ᱨᱮᱞᱮ ᱢᱟᱱᱟᱣ ᱮᱫᱟ ᱱᱟᱦᱟᱜ᱾
ᱚ ᱯᱷᱟᱹᱜᱩᱱ ᱢᱩᱞᱩᱜ ᱢᱚᱬᱮ ᱢᱟᱦᱟ, ᱦᱳᱭ ᱦᱳᱭ ᱚᱱᱟ ᱨᱮᱜᱮ ᱱᱮᱛᱟᱨ ᱫᱚ ᱡᱷᱚᱛᱚ ᱦᱚᱲ, ᱡᱷᱚᱛᱚ ᱦᱚᱲ ᱚᱱᱟ ᱯᱷᱟᱹᱜᱩᱱ ᱢᱩᱞᱩᱜ ᱜᱮᱛᱚ ᱵᱚᱱ ᱯᱟᱸᱡᱟᱭᱟ ᱤᱭᱟᱹ ᱵᱟᱦᱟ ᱢᱟᱱᱟᱣ ᱞᱟᱹᱜᱤᱫ ᱛᱮᱫᱚ, ᱟᱫᱚ ᱡᱷᱚᱛᱚ ᱦᱚᱲ ᱜᱮ ᱟᱞᱮ ᱥᱮᱫ ᱦᱚᱸ ᱚᱱᱠᱟ ᱜᱮ ᱠᱚ ᱚᱱᱟ ᱨᱮᱜᱮ ᱠᱚ ᱢᱟᱱᱟᱣᱟ ᱟᱨ, ᱯᱷᱟᱹᱜᱩᱱ ᱵᱚᱸᱜᱟ ᱨᱮ᱾
ᱟᱨ ᱡᱟᱦᱟᱸ ᱞᱮᱠᱟ ᱥᱚᱨᱦᱟᱭ ᱯᱚᱨᱚᱵᱽ ᱫᱚ ᱱᱟᱦᱟᱜ
ᱥᱚᱦᱨᱟᱭ ᱯᱚᱨᱚᱵᱽ ᱫᱚ ᱚᱱᱮ ᱤᱭᱟᱹ ᱥᱚᱦᱨᱟᱭ ᱵᱚᱸᱜᱟ ᱨᱮᱜᱮ ᱢᱟᱱᱟᱣᱟᱞᱮ, ᱱᱚᱛᱮ ᱫᱚ᱾
ᱦᱚᱸ᱾ ᱦᱳᱭ ᱟᱞᱮ ᱥᱮᱫ ᱦᱚᱸ ᱱᱟᱦᱟᱜ ᱥᱚᱦᱨᱟᱭ ᱵᱚᱸᱜᱟ ᱨᱮᱜᱮ ᱢᱟᱱᱟᱣ ᱦᱩᱭᱩᱜ ᱠᱟᱱᱟ᱾
ᱦᱳᱭ ᱟᱫᱚ ᱟᱹᱰᱤ ᱡᱟᱭᱜᱟ ᱥᱚᱢᱚᱭ ᱠᱚ ᱢᱟᱱᱟᱣᱟ ᱥᱟᱠᱨᱟᱛ ᱥᱚᱢᱚᱭ ᱠᱚ ᱢᱟᱱᱟᱣᱟ ᱥᱚᱨᱦᱟᱭ ᱠᱚ᱾
ᱦᱳᱭ ᱚᱱᱟ ᱛᱮᱜᱮ ᱵᱚᱞᱮ ᱚᱱᱟ ᱠᱚᱫᱚᱧ ᱠᱩᱞᱤ ᱧᱚᱜ ᱮᱫ ᱢᱮ ᱛᱟᱞᱟᱝᱟ ᱢᱟᱱᱮ ᱡᱟᱭᱜᱟ ᱡᱟᱭᱜᱟ ᱛᱮᱫᱚ ᱦᱟᱱᱮ ᱥᱟᱠᱨᱟᱛ ᱠᱚ ᱢᱟᱱᱟᱣ ᱮᱫᱟ ᱛᱚ ᱟᱫᱚ ᱚᱱᱟ ᱠᱚᱜᱮ ᱡᱟᱦᱟᱸ ᱞᱮᱠᱟ ᱟᱵᱚᱣᱟᱜ ᱵᱟᱦᱟ ᱥᱚᱨᱦᱟᱭ ᱪᱮᱫ ᱞᱮᱠᱟ ᱛᱮ ᱢᱤᱫ ᱫᱤᱱ ᱛᱮ ᱟᱵᱚ ᱵᱚᱱ ᱢᱟᱱᱟᱣ ᱫᱟᱲᱮᱜ ᱜᱮᱭᱟ ᱜᱚᱴᱟ ᱫᱷᱟᱹᱨᱛᱤ ᱨᱮ᱾
ᱚᱱᱟ ᱠᱚᱜᱮ ᱵᱚᱞᱮ ᱜᱟᱞᱢᱟᱨᱟᱣ ᱠᱟᱛᱷᱟ ᱜᱮ᱾
ᱢᱤᱫ ᱫᱤᱱ ᱛᱮ ᱦᱳᱭ ᱢᱤᱫ ᱫᱤᱱᱱ ᱛᱮ ᱟᱵᱚ ᱡᱩᱫᱤ ᱚᱸᱰᱮ ᱵᱚᱱ ᱚᱱᱟ ᱡᱩᱫᱤ ᱡᱷᱚᱛᱚ ᱦᱚᱲ ᱵᱚᱱ ᱤᱭᱟᱹ ᱜᱚᱴᱟ ᱠᱮᱭᱟ ᱡᱮ ᱚᱱᱮ ᱢᱩᱞᱩᱜ ᱟᱠᱟᱱ ᱤᱭᱟᱹ ᱨᱮᱜᱮ ᱟᱨᱠᱤ, ᱢᱩᱞᱩᱜ ᱪᱟᱸᱫᱚ ᱥᱮ ᱢᱩᱞᱩᱜ ᱠᱩᱱᱟᱹᱢᱤ ᱠᱚ ᱞᱟᱹᱭᱟ ᱵᱟᱹᱧ ᱵᱟᱲᱟᱭᱟ ᱵᱟᱹᱧ ᱞᱟᱹᱭ ᱫᱟᱲᱮᱜ ᱠᱟᱱᱟ ᱛᱚ ᱚᱱᱟᱨᱮ ᱜᱮ ᱡᱩᱫᱤ ᱡᱷᱚᱛᱚ ᱦᱚᱲ ᱵᱚᱱ ᱢᱟᱣᱮᱭᱟ ᱠᱮᱭᱟ ᱚᱱᱠᱟ ᱡᱩᱫᱤ ᱢᱤᱫᱴᱟᱝ ᱟᱝ ᱛᱟᱦᱮᱸ ᱠᱚᱜ ᱛᱟᱵᱚᱱᱟ ᱛᱟᱦᱚᱞᱮ ᱵᱷᱟᱹᱜᱮ ᱠᱚᱜᱼᱟ ᱟᱨᱠᱤ᱾ ᱢᱟᱱᱮ ᱢᱤᱫ ᱥᱟᱝᱛᱮ ᱟᱵᱚᱨᱮᱱ ᱵᱚᱸᱜᱟ ᱵᱩᱨᱩ ᱜᱚᱴᱟ ᱨᱮᱱ ᱛᱤᱱᱟᱹᱜ ᱢᱮᱱᱟᱜ ᱠᱚ ᱛᱟᱵᱚᱱᱟ ᱢᱤᱫ ᱥᱟᱝᱛᱮ ᱫᱮᱵᱟ ᱥᱮᱵᱟ ᱠᱚ ᱧᱟᱢ ᱠᱮᱭᱟ ᱠᱚ ᱟᱨ ᱠᱤ ᱚᱱᱟ ᱢᱤᱫ
ᱴᱟᱝ ᱵᱷᱟᱜᱮ ᱦᱩᱭ ᱠᱚᱜᱼᱟ ᱚᱱᱟ
ᱦᱳᱭ, ᱟᱫᱚ ᱦᱳᱭ ᱜᱚᱝᱠᱮ ᱟᱫᱚ ᱱᱟᱦᱟᱜ ᱡᱟᱦᱟᱸ ᱞᱮᱠᱟ ᱱᱚᱜᱼᱚᱭ, ᱟᱸᱡᱚᱢᱚᱜ ᱠᱟᱱᱟ ᱜᱚᱝᱠᱮ? ᱢᱮᱱ ᱫᱟᱞᱤᱧ ᱱᱟᱦᱟᱜ ᱡᱟᱦᱟᱸ ᱞᱮᱠᱟ ᱟᱵᱚᱣᱟᱜ ᱩᱸᱻ ᱵᱟ ᱦᱟ ᱵᱚᱸᱜᱟ ᱫᱚ ᱛᱤᱱᱟᱹᱜ ᱢᱟᱦᱟ ᱯᱮ ᱢᱟᱱᱟᱣ ᱛᱟᱵᱚᱱᱟ ᱦᱟᱸᱜ ᱟᱯᱮ ᱥᱮᱫ?
ᱩᱸ ᱵᱟᱦᱟ ᱵᱚ ᱚᱱᱠᱟ ᱛᱚ ᱟᱫᱚ ᱤᱱᱟᱹᱜ ᱫᱚᱱ, ᱢᱟᱦᱟ ᱚᱱᱮ ᱡᱮ ᱦᱤᱞᱳᱜ ᱵᱟᱦᱟ ᱦᱩᱭᱩᱜᱼᱟ᱾ ᱟᱫᱚ ᱚᱱᱟ ᱯᱮ ᱫᱤᱱ ᱞᱟᱦᱟ ᱱᱤᱭᱚᱢ ᱠᱟᱨᱚᱱ ᱨᱮᱞᱮ ᱛᱟᱦᱮᱸ ᱠᱚᱜᱼᱟ ᱛᱟᱯᱚᱨᱮ ᱵᱟᱦᱟ ᱯᱚᱨᱮ ᱵᱟᱦᱟ ᱦᱩᱭ ᱠᱟᱛᱮᱫ ᱡᱟᱦᱟᱸ ᱜᱮ ᱨᱟᱹᱥᱠᱟᱹ ᱵᱟᱲᱟ ᱦᱩᱭ ᱮᱱᱟ ᱠᱤᱪᱷᱩ ᱟᱨᱠᱤ ᱯᱚᱨᱮᱨ ᱫᱤᱱ᱾
ᱵᱟᱝᱟ ᱢᱮᱱ ᱫᱟᱞᱤᱧ ᱱᱚᱜᱼᱚᱭ ᱡᱮ ᱟᱞᱮ ᱥᱮᱫ ᱫᱚ ᱱᱟᱦᱟᱜ, ᱵᱟᱦᱟ ᱫᱚ ᱯᱮ ᱢᱟᱦᱟ ᱞᱮ ᱢᱟᱱᱟᱣᱟ ᱟᱞᱮ ᱫᱚ᱾ ᱯᱮ ᱢᱟᱦᱟ ᱱᱟᱦᱟᱜ ᱢᱟᱱᱟᱣ ᱦᱩᱭᱩᱜᱼᱟ ᱡᱟᱦᱟᱸ
ᱢᱟᱱᱟᱣᱟ?
ᱦᱳᱭ ᱡᱟᱦᱟᱸ ᱞᱮᱠᱟ ᱩᱸ ᱯᱟᱹᱦᱤᱞ ᱢᱟᱦᱟ ᱫᱚ ᱱᱟᱦᱟᱜ ᱟᱞᱮ ᱫᱚ ᱟ ᱟᱡᱚᱢ ᱵᱮᱱ ᱱᱟᱦᱟᱜ, ᱯᱟᱹᱦᱤᱞ ᱢᱟᱦᱟ ᱫᱚ ᱟᱞᱮ ᱫᱚᱞᱮ ᱢᱮᱛᱟᱜ ᱠᱟᱱᱟ ᱵᱟᱦᱟ ᱟᱛᱟᱝ᱾ ᱟᱨ ᱫᱚᱥᱟᱨ ᱦᱤᱞᱳᱜ ᱫᱚ ᱥᱟᱹᱨᱫᱤ ᱢᱟᱦᱟ᱾
ᱦᱮᱸ᱾
ᱟᱨ ᱛᱮᱥᱟᱨ ᱦᱤᱞᱳᱜ ᱫᱚ ᱵᱟᱥᱠᱮ ᱢᱟᱦᱟ ᱱᱟᱦᱟᱜ᱾ ᱟ ᱯᱟᱹᱦᱤᱞ ᱦᱤᱞᱳᱜ ᱫᱚ ᱡᱟᱦᱟᱸ ᱞᱮᱠᱟ ᱟᱞᱮᱫ ᱫᱚ ᱱᱟᱦᱟᱜ ᱡᱟᱦᱟᱸ ᱡᱟᱦᱮᱨ ᱨᱮ ᱱᱟᱦᱟᱜ ᱥᱚᱲᱮ ᱠᱚᱞᱮ ᱡᱚᱢᱟ ᱛᱚ ᱚᱸᱰᱮ ᱜᱮ ᱵᱟᱦᱟ
ᱦᱮᱸ᱾
ᱦᱩ ᱟᱛᱟᱝ ᱦᱳᱭᱠᱜᱼᱟ ᱟᱨ ᱡᱟᱦᱟᱞᱮ ᱠᱟ ᱫᱚᱥᱟᱨ ᱢᱟᱦᱟ ᱦᱤᱞᱳᱜ ᱫᱚ ᱱᱟᱦᱟᱜ ᱚᱲᱟᱜ ᱨᱮᱜᱮ ᱮᱸ ᱡᱟᱦᱟᱸ ᱫᱚ ᱮᱱᱦᱤᱞᱳᱜ ᱫᱚ ᱡᱟᱦᱟ ᱫᱚ ᱞᱟᱸᱫᱟ ᱥᱟᱹᱜᱟᱹᱭ ᱠᱚ ᱛᱟᱦᱮᱱᱟ ᱩᱱᱠᱩ ᱫᱟᱜ, ᱫᱟᱜ ᱠᱚ ᱫᱩᱞ ᱡᱚᱝᱟᱱᱟ ᱟ ᱟᱸᱵᱮᱵᱚᱦᱟᱨᱟ ᱱᱟᱦᱟᱜ ᱟᱨ ᱛᱮᱥᱟᱨ ᱦᱤᱞᱳᱜ ᱫᱚ ᱱᱟᱦᱟᱜ ᱡᱟᱦᱟᱸ ᱫᱚᱠᱚ ᱢᱮᱛᱟᱜ ᱠᱟᱱᱟ ᱵᱟᱥᱠᱮᱹ ᱢᱟᱦᱟᱸ ᱮᱱᱦᱤᱞᱳᱜ ᱫᱚ ᱵᱟᱦᱟ ᱠᱚ ᱪᱟᱵᱟᱜᱼᱟ ᱟᱨ ᱥᱚᱛᱮ ᱡᱟᱦᱟᱸ ᱠᱚᱨᱮ ᱯᱤᱞᱪᱩ ᱦᱟᱲᱟᱢ ᱯᱤᱪᱩ ᱵᱩᱲᱦᱤ ᱱᱟᱜ ᱩᱱᱠᱤᱱ ᱧᱩᱛᱩᱢ ᱛᱮ ᱢᱤᱫᱴᱮᱱ ᱮᱱ ᱦᱤᱞᱳᱜ ᱩᱱᱫᱚ ᱮᱦᱚᱵᱚᱜ ᱟ ᱪᱷᱟᱹᱴᱭᱟᱹᱨ ᱠᱚ ᱱᱟᱦᱟᱸᱜ ᱟᱸ ᱱᱚᱝᱠᱟ ᱱᱟᱦᱟᱜ ᱟᱞᱮ ᱥᱮᱫ ᱫᱚᱞᱮ ᱢᱟᱱᱟᱣ ᱾ ᱚᱱᱟᱛᱮ ᱟᱞᱮᱥᱮᱫ ᱫᱚ ᱯᱮ ᱢᱟᱦᱟᱸ ᱱᱟᱜ ᱵᱟᱦᱟ ᱠᱚᱫᱚᱞᱮ ᱢᱟᱱᱟᱣ ᱾ ᱟᱫᱚ, ᱟᱫᱚ ᱱᱚᱜᱼᱝᱠᱟ ᱜᱟᱱᱚᱜ ᱠᱟᱱᱟ ᱥᱮ ᱵᱟᱝ ᱜᱚᱝᱠᱮ ᱟᱯᱮ ᱥᱮᱫ?
ᱦᱩ
ᱟᱸᱡᱚᱢ ᱠᱮᱫᱟ ᱵᱮᱱ?
ᱦᱩ, ᱵᱷᱟᱜᱮᱹ ᱜᱮ ᱚᱱᱟ-ᱚᱸ ᱾ ᱟᱞᱮ ᱪᱮ
ᱦᱳᱭ, ᱟᱨ ᱡᱟᱦᱟᱸ ᱞᱟᱠᱟ
ᱴᱷᱟ ᱡ, ᱦᱮᱸ ᱞᱟᱹᱭ ᱵᱤᱱ ᱪᱮᱜ ᱵᱤᱱ ᱞᱟᱹᱭ ᱠᱮᱫᱟ?
ᱦᱮᱸ, ᱢᱮᱱᱫᱟ ᱞᱤᱧ ᱟᱨ ᱥᱚᱨᱦᱟᱭ ᱫᱚ ᱛᱤᱱᱟᱹᱜ ᱢᱟᱦᱟ ᱯᱮ ᱢᱟᱱᱟᱣᱟ ᱟᱯᱮ ᱥᱮᱫ? ᱟᱯᱮ ᱥᱮᱫ ᱥᱚᱦᱨᱟᱭ ᱫᱚ ᱛᱤᱱᱟᱹᱜ ᱢᱟᱦᱟᱸ ᱱᱟᱦᱟᱜ ᱯᱮ ᱢᱟᱱᱟᱣ ᱮᱫ ᱛᱟᱵᱚᱱᱟ?
ᱥᱚᱨᱦᱟᱭ ᱫᱚ ᱟᱞᱮ ᱫᱚ ᱩᱷ-ᱩᱸ ᱢᱟᱱᱟᱣ ᱵᱳᱞᱛᱮ ᱪᱮᱫᱚ ᱵᱟᱹᱨᱥᱤᱧ ᱵᱟᱹᱨᱥᱤᱧ ᱢᱮ ᱢᱤᱫ ᱧᱤᱫᱟᱹ ᱢᱮ ᱛᱮᱹᱦᱮᱹᱧ ᱧᱤᱫᱟᱹ ᱫᱚ ᱡᱟᱱᱱᱟᱞᱮ ᱳᱲᱳᱱᱟ ᱟᱨ ᱯᱟ ᱥᱚᱫ ᱴᱨᱟᱭ ᱠᱮᱫ ᱠᱚᱣᱟ ᱟᱫᱚ ᱪᱟᱵᱟᱭ------ᱱᱟ ᱾ ᱡᱟᱜᱮ ᱞᱟᱜᱽᱲᱮ ᱢᱟᱜᱽᱲᱮ ᱠᱚ ᱮᱱᱮᱡ ᱠᱮᱫᱟᱞᱮ ᱢᱟᱹᱡᱷᱤ ᱚᱲᱟᱜ ᱚᱲᱟᱜ ᱨᱮ ᱤᱫᱤ ᱠᱟᱛᱮᱜ ᱟᱫᱚ ᱪᱟᱵᱟ ᱠᱟᱫᱟᱞᱮ ᱛᱤᱱ ᱫᱤᱱ ᱵᱚ ᱢᱟᱱᱟ ᱾
ᱥ-ᱩ-ᱜ, ᱟᱞᱮ ᱥᱮᱫ ᱫᱚ ᱦᱟᱜ ᱟᱸᱡᱚᱢ ᱜᱚᱝᱠᱮ ᱾
ᱦᱩ, ᱟᱨ ᱟᱯ ᱫᱚ?
ᱟᱞᱮᱥᱮᱫ ᱫᱚ ᱱᱟᱦᱟᱜ ᱩᱸᱜ ᱟᱞᱮᱥᱮᱫ ᱫᱚ ᱢᱚᱬᱮ ᱢᱟᱦᱟᱞᱮ ᱢᱟᱱᱟᱣᱟ ᱱᱟᱦᱟᱜ ᱾
ᱟᱯᱮ ᱨᱤᱱ ᱫᱤᱱ ᱯᱮ ᱢᱟᱱᱛᱮ ᱥᱚᱨᱦᱟᱭ?
ᱢᱚᱬᱮ ᱢᱟᱦᱟᱸ ᱫᱚᱞᱮ ᱢᱟᱱᱟᱣᱟ ᱜᱚᱝᱠᱮ ᱢᱚᱬᱮ ᱢᱟᱦᱟᱸ ᱾
ᱦᱮᱦ
ᱡᱟᱦᱟᱸ ᱞᱮᱠᱟᱢ ᱢᱮᱛᱟᱜᱼᱟ ᱯᱟᱹᱦᱤᱞ ᱢᱟᱦᱟᱸ ᱫᱚ ᱱᱟᱦᱟᱜ ᱩᱢ ᱢᱟᱦᱟᱸ
ᱩᱢ ᱢᱚᱬᱮ ᱢᱟᱦᱟᱸ?
ᱦᱳᱭ, ᱟᱫᱚ ᱚᱱᱟ ᱨᱮᱱᱟᱜ ᱠᱟᱹᱢᱤ ᱞᱤᱧ ᱞᱟᱹᱭ ᱟᱵᱮᱱ ᱠᱟᱱᱟ ᱥ-ᱩ-ᱜ, ᱯᱟᱹᱦᱤᱞ ᱢᱟᱦᱟᱸ ᱫᱚᱞᱮ ᱢᱮᱛᱟᱜ ᱠᱟᱱᱟ ᱩᱢ ᱢᱟᱦᱟᱸ
ᱠᱟ ᱢᱚᱬ ᱢᱟᱦᱟᱸ ᱫᱚ?
ᱚᱱᱟ ᱜᱮᱞᱤᱧ ᱞᱟᱹᱭ ᱟᱵᱮᱱ ᱠᱟᱱᱟ ᱟᱸᱡᱚᱢ ᱵᱮᱱ ᱦᱟᱸᱜ
ᱦᱚᱸ
ᱯᱟᱹᱦᱤᱞ ᱢᱟᱦᱟᱸ ᱫᱚ ᱫᱟ ᱩᱢ ᱢᱟᱦᱟᱸᱞᱮ ᱞᱮ ᱢᱮᱛᱟᱜ ᱠᱟᱱᱟ ᱮᱸ ᱫᱚᱥᱟᱨ ᱢᱟᱦᱟᱸᱫᱚ ᱱᱟᱦᱟᱸᱜ ᱡᱟᱦᱟᱸ ᱫᱚ ᱫᱟᱠᱟᱭ ᱢᱟᱦᱟ ᱥᱮ ᱵᱮᱹ ᱵᱚᱸᱜᱟ ᱢᱟᱦᱟᱸ ᱞᱮ ᱢᱮᱛᱟᱜᱼᱟ ᱟᱨ ᱛᱮᱥᱟᱨ ᱢᱟᱦᱟᱸ ᱫᱚ ᱱᱟᱦᱟᱸᱜ ᱠᱷᱩᱱᱴᱟᱹᱣ ᱢᱟᱦᱟᱸ ᱤᱱᱟᱹ ᱠᱟᱛ ᱛᱮᱜ ᱡᱟᱞᱮᱹ ᱢᱟᱦᱟᱸ
ᱦᱮᱸ ᱟᱞᱤ
ᱟ ᱯᱩᱱ ᱢᱟᱦᱟ ᱨᱮᱫᱚ ᱡᱟᱞᱮ ᱢᱟᱦᱟ ᱯᱟᱲᱟᱜ ᱛᱟᱵᱮᱱᱟ᱾ ᱤᱱᱟᱹ ᱢᱚᱬᱮ ᱢᱟᱦᱟ ᱨᱮᱫᱚ ᱯᱮᱴᱮᱡ ᱞᱮᱯᱚ ᱠᱚ ᱱᱟ ᱦᱟᱜ ᱞᱮ ᱢᱮᱛᱟᱜ ᱠᱟᱱᱟ᱾
ᱦᱮᱸ
ᱚᱝᱠᱟ ᱢᱚᱬᱮ ᱢᱟᱦᱟᱞ ᱞᱮ ᱢᱟᱱᱟᱣᱟ ᱚᱱᱟ ᱟᱞᱮ, ᱟᱫᱚ ᱟᱯᱮᱥᱮᱜ ᱢᱟ ᱠᱟᱹᱴᱤᱜ ᱵᱟᱨ ᱢᱟᱦᱟᱫᱤᱱ ᱞᱮ ᱮᱱ ᱛᱟᱞᱟᱝᱟ
ᱦᱮᱸ
ᱟᱫᱚ ᱚᱝᱠᱟ ᱢᱟᱱᱟᱣ ᱦᱩᱭᱩᱜ ᱠᱟᱱᱟ᱾ ᱟᱨ ᱫᱟᱸᱥᱟᱭ ᱠᱚᱫᱚ ᱪᱮᱫ ᱞᱮᱠᱟ ᱠᱚ ᱢᱟᱱᱟᱣ ᱜᱮᱭᱟ ᱜᱚᱝᱠᱮ? ᱟᱯᱮ ᱥᱮᱫ ᱫᱚ ᱫᱟᱸᱥᱟᱭ ᱠᱚ ᱱᱦᱟᱜ ᱪᱮᱫ ᱞᱮᱠᱟ ᱯᱮ ᱢᱟᱱᱟᱣᱟ?
ᱪᱮᱫ ᱪᱮᱫ ᱠᱚ ᱪᱤᱠᱟ ᱠᱚᱯᱮ ᱪᱤᱠᱟᱹᱭᱟ ᱯᱮ ᱢᱟ ᱯᱳᱭᱞᱳ ᱫᱤᱱ ᱪᱮᱫ ᱯᱮ ᱢᱟ ᱦᱮᱸ ᱫᱟᱸᱥᱟᱭ ᱠᱚᱦᱚᱸ ᱟᱞᱮ ᱦᱚᱸ ᱚᱝᱠᱟ ᱜᱮ᱾ ᱟᱫᱚ ᱫᱟᱸᱥᱟᱭ ᱠᱚ ᱦᱮᱡ ᱠᱚ
ᱥᱟᱶᱛᱮ ᱟᱛᱚ ᱱᱚᱣᱟ ᱥᱩᱨ ᱥᱩᱯᱩᱨ ᱜᱮ ᱵᱟ ᱦᱩᱭ ᱞᱮᱱᱠᱷᱟᱱ ᱟ ᱪᱟᱵᱟ ᱠᱟᱜ ᱦᱩᱭᱩᱜ-ᱟ ᱦᱮᱸ ᱫᱟᱸᱥᱟᱭ ᱦᱚᱸ ᱦᱳᱭᱳᱜ-ᱟ ᱡᱚᱛᱚ ᱜᱮ ᱦᱳᱭᱳᱜ-ᱟ ᱟᱞᱮᱥᱮᱫ᱾
ᱟᱫᱚ ᱫᱟᱸᱥᱟᱭ ᱫᱚ ᱪᱮᱫ ᱞᱮᱠᱟ ᱫᱤᱥᱚᱢ ᱠᱚᱯᱮ ᱫᱟᱬᱟᱱ ᱜᱮᱭᱟ ᱥᱮ ᱵᱟᱝ?
ᱫᱟᱸᱥᱟᱭ ᱨᱮ ᱫᱤᱥᱚᱢ ᱠᱚᱯᱮ ᱥᱟᱸᱜᱷᱟᱲ ᱜᱮᱭᱟ ᱥᱮ ᱵᱟᱝ?